ᱦᱮᱞᱳ᱾
ᱦᱮᱸ
ᱦᱮᱸ ᱡᱚᱦᱟᱨ ᱜᱮ ᱥᱟᱹᱜᱩᱱ
ᱦᱮᱸ ᱦᱮᱸ ᱡᱚᱦᱟᱨ ᱜᱮ ᱥᱟᱹᱜᱩᱱ ᱥᱮᱛᱟᱜ᱾
ᱦᱮᱸ ᱪᱮᱫ ᱮᱢ ᱪᱤᱠᱟᱹᱭ ᱫᱟ?
ᱚ ᱪᱮᱫ ᱦᱚᱸ ᱵᱟᱝ ᱜᱮ ᱦᱚᱜᱼᱚᱭ ᱫᱟᱹᱛᱟᱹᱱᱤ ᱵᱟᱲᱟ ᱠᱟᱛᱮᱜ ᱪᱟ ᱠᱚ ᱠᱷᱟᱹᱡᱟᱹᱲᱤ ᱠᱚ ᱡᱚᱢ ᱵᱟᱲᱟ ᱠᱟᱛᱮ ᱦᱚᱜᱼᱚᱭ ᱫᱩᱲᱩᱵ ᱡᱤᱨᱟᱹᱣ ᱟᱠᱟᱱᱟᱹᱧ ᱵᱟᱲᱜᱮ ᱥᱮᱫ ᱨᱮ᱾
ᱚ
ᱟᱢ ᱫᱚ?
ᱤᱧ ᱦᱚᱸ᱾ ᱫᱟᱹᱛᱟᱹᱱᱤ ᱠᱚ ᱦᱳᱭ ᱠᱟᱛᱮᱜ ᱱᱚᱜᱼᱚᱭ ᱪᱟ ᱠᱚ ᱧᱩ ᱠᱟᱛᱮᱜ ᱫᱩᱨᱩᱵ ᱠᱟᱱᱟᱹᱧ᱾
ᱚ ᱦᱮᱸ ᱤᱧ ᱫᱚ ᱵᱮᱥ ᱜᱮ ᱢᱤᱱᱟᱹᱧᱟ᱾ ᱟᱢ ᱜᱮ ᱪᱮᱫ ᱞᱮᱠᱟ?
ᱦᱮᱸ ᱤᱧ ᱦᱚᱸ ᱱᱟᱯᱟᱭ ᱜᱮ ᱢᱮᱱᱟᱜ ᱟᱠᱟ ᱫᱤᱧᱟ᱾ ᱟᱨ ᱛᱟᱦᱞᱮ ᱚᱲᱟᱜ ᱠᱚᱨᱮ ᱫᱚ ᱚᱠᱟ ᱞᱮᱠᱟ ᱢᱮᱱᱟᱜ ᱟᱠᱟᱜ ᱠᱚᱣᱟ?
ᱦᱮᱸ ᱚᱲᱟᱜ ᱨᱮᱱ ᱦᱚᱸ ᱮᱠᱷᱚᱱ ᱫᱚ ᱦᱟᱸᱜ ᱱᱟᱯᱟᱭ ᱜᱮ ᱢᱮᱱᱟᱜ ᱠᱚᱣᱟ᱾
ᱚ ᱟᱞᱮ ᱨᱮᱱ ᱦᱚᱸ ᱦᱟᱸᱜ ᱪᱟᱸᱫᱳ ᱵᱚᱸᱜᱟ ᱫᱟᱭᱟ ᱫᱩᱞᱟᱹᱲ ᱛᱮ ᱱᱤᱛᱚᱜ ᱫᱚ ᱦᱟᱸᱜ ᱱᱟᱯᱟᱭ ᱜᱮ ᱢᱮᱱᱟᱜ ᱠᱟᱜ ᱠᱚᱣᱟ᱾ ᱦᱮᱸ ᱦᱟᱸᱡᱚᱢᱚᱜ ᱠᱟᱱᱟ?
ᱥᱟᱶ ᱥᱟᱶ ᱛᱮ ᱦᱮᱸ ᱞᱟᱹᱭ ᱫᱟᱹᱧ ᱟᱢ ᱫᱚ ᱪᱟ ᱥᱟᱶ ᱛᱮ ᱪᱮᱜ ᱠᱚᱢ ᱡᱚᱢ ᱠᱮᱫᱟ?
ᱤᱧ ᱫᱚ ᱵᱤᱥᱠᱩᱴ ᱤᱧ ᱡᱚᱢ ᱠᱟᱫᱟ᱾
ᱧᱩ ᱠᱮᱜᱼᱟ᱾
ᱵᱟᱝᱼᱟ ᱡᱟᱫᱟ᱾
ᱚ
ᱤᱭᱟᱹ ᱠᱚ ᱠᱷᱟᱹᱡᱟᱹᱲᱤ ᱛᱟᱵᱮᱱ ᱨᱩᱴᱤ ᱠᱚ ᱚᱱᱟ ᱠᱚᱫᱚ ᱵᱟᱢ ᱡᱚᱢ ᱜᱮᱭᱟ
ᱦᱮᱸ ᱡᱚᱢ ᱫᱩᱧ ᱡᱚᱢ ᱜᱮᱭᱟ, ᱟᱫᱚ ᱵᱮᱱᱟᱣ ᱵᱟᱹᱧ ᱵᱮᱱᱟᱣ ᱟᱠᱟᱫᱟ ᱚᱱᱟ ᱚᱱᱟ ᱠᱷᱟᱹᱛᱤᱨ ᱵᱟᱹᱧ ᱡᱚᱢ ᱟᱠᱟᱫᱟ ᱨᱩᱴᱤ ᱠᱚᱫᱚ ᱵᱮᱱᱟᱣ ᱞᱟᱜᱟᱜᱼᱟ ᱥᱮ᱾
ᱚ ᱦᱮᱸᱫᱚ ᱨᱩᱴᱤ ᱫᱚ ᱵᱮᱱᱟᱣ ᱫᱚ ᱵᱮᱱᱟᱣ ᱞᱟᱜᱟᱜ ᱜᱮᱭᱟ ᱨᱩᱴᱤ ᱠᱚᱦᱚᱸ ᱵᱟᱢ ᱵᱮᱱᱟᱣ ᱞᱮ ᱠᱷᱟᱡ ᱫᱚ ᱡᱚᱢ ᱟᱢ
ᱦᱮᱸ ᱦᱮᱸ ᱢᱮᱫ ᱴᱮᱱ ᱠᱩᱠᱞᱤ ᱛᱟᱦᱮᱸ ᱠᱟᱱ ᱛᱤᱧᱟ?
ᱦᱮᱸ ᱠᱩ ᱦᱮᱸ ᱞᱟᱹᱭ ᱢᱮ ᱪᱮᱫ ᱠᱩᱠᱞᱤ᱾
ᱞᱟᱹᱭ ᱫᱤᱧ ᱡᱮ ᱮ ᱟᱵᱚ ᱥᱟᱶᱛᱟ ᱥᱚᱢᱟᱡᱽ ᱨᱮ ᱡᱩᱫᱤ ᱢᱤᱫ ᱴᱮᱜ ᱦᱚᱲ ᱜᱩᱡᱩᱜ-ᱟᱭ ᱦᱮᱸᱥᱮ
ᱩᱱ ᱫᱚ ᱦᱮᱸ᱾
ᱞᱟᱹᱭ ᱫᱟᱹᱧ ᱡᱮ ᱱᱚᱜᱼᱚᱭ, ᱡᱮ ᱟᱵᱚ ᱥᱟᱶᱛᱟ ᱥᱚᱢᱟᱡᱽ ᱨᱮ ᱡᱩᱫᱤ ᱢᱤᱫ ᱴᱮᱜ ᱦᱚᱲ ᱠᱳᱱᱳ ᱠᱟᱨᱚᱱ ᱵᱚᱥᱚᱛ ᱛᱮ ᱜᱚᱡ ᱮᱱᱟᱭᱟ᱾
ᱦᱮᱸ᱾
ᱟᱸᱡᱚᱢ ᱚᱜ ᱠᱟᱱᱟ᱾
ᱟᱸᱡᱚᱢ ᱚᱜ
ᱦᱮᱞᱳ᱾
ᱦᱮᱸ ᱟᱸᱡᱚᱢᱤᱫᱟᱹᱧ ᱾
ᱦᱮᱸ ᱞᱟᱹᱭ ᱫᱟᱧ ᱡᱮ ᱮᱸ ᱱᱚᱜᱼᱚᱭ ᱡᱮ ᱟᱵᱚ ᱥᱟᱶᱛᱟ ᱥᱚᱢᱟᱡᱽ ᱨᱮ ᱡᱩᱫᱤ ᱡᱟᱦᱟᱱ ᱠᱟᱨᱚᱱ ᱛᱮ ᱢᱤᱫ ᱛᱮᱧ ᱦᱚᱨᱮ ᱜᱚᱡ ᱮᱱᱟᱭ ᱦᱮᱸᱥᱮ ᱾
ᱦᱮᱸ ᱾
ᱟᱫᱚ ᱩᱱᱤ ᱫᱚ ᱪᱮᱫ ᱞᱮᱠᱟ ᱠᱟᱛᱮᱫ ᱠᱟᱹᱢᱤ ᱯᱮ ᱠᱚᱨᱟᱣ ᱛᱟᱭᱟ ᱟᱯᱮ ᱥᱮᱫ ᱫᱚ ᱛᱚᱯᱟ ᱠᱚᱣᱟ ᱠᱚ ᱥᱮ ᱨᱟᱯᱟᱜ ᱠᱚᱣᱟ ᱠᱚ ᱚᱱᱟ ᱠᱚ ᱵᱟᱨᱮᱛᱮ ᱠᱟᱹᱴᱤᱡ ᱮᱢ ᱞᱟᱹᱭ ᱞᱮᱠᱷᱟᱱ ᱵᱷᱟᱜᱮ ᱠᱚᱜᱼᱟ ᱾
ᱳ ᱾ ᱟᱞᱮᱥᱮᱫ ᱫᱚ ᱛᱚᱯᱟ ᱦᱚᱸᱠᱚ ᱛᱚᱯᱟ ᱠᱚᱣᱟ ᱟᱨ ᱨᱟᱯᱟᱜ ᱦᱚᱸᱠᱚ ᱨᱟᱯᱟᱜ ᱠᱚᱣᱟ ᱾ ᱱᱚᱝᱠᱟ ᱠᱟᱹᱢᱤ ᱦᱚᱨᱟ ᱞᱚᱜᱚᱱ ᱜᱮᱠᱚ ᱯᱩᱨᱟᱹᱣᱟ ᱟᱨ ᱡᱩᱫᱤ
ᱵᱟᱝ ᱟᱸᱡᱚᱢᱚᱜ ᱠᱟᱱᱟ? ᱦᱮᱞᱳ ᱾ ᱵᱟᱭ ᱟᱸᱡᱚᱢᱚᱜ ᱠᱟᱱᱟ ᱪᱮᱜ ᱜᱮ?
ᱡᱩᱣᱟᱹᱱ ᱦᱚᱲᱮ ᱜᱩᱡᱩᱜᱼᱟ ᱾ ᱛᱟᱦᱞᱮ ᱠᱷᱟᱡ ᱩᱱᱤ ᱫᱚ ᱯᱮ ᱫᱤᱱ ᱵᱟᱠᱷᱟᱡ ᱢᱤᱫ ᱫᱤᱱ ᱨᱮᱜᱮᱠᱚ ᱯᱟᱨᱚᱢ ᱛᱮᱭᱟ ᱾
ᱚ ᱚᱱᱟ ᱞᱟ ᱦᱮᱸ ᱚᱱᱟ ᱞᱟᱦᱟ ᱪᱮᱫ ᱠᱚᱢ ᱞᱟᱹᱭ ᱠᱮᱫᱟ ᱚᱱᱟ ᱠᱚᱫᱚ ᱵᱟᱹᱧ ᱟᱸᱡᱚᱢ ᱞᱮᱫ ᱛᱟᱢᱟ ᱛᱚ? ᱦᱮᱸ ᱟᱞᱮ ᱥᱮᱫ ᱦᱚᱸ ᱚᱱᱠᱟ ᱜᱮ ᱡᱟᱦᱟᱸ ᱞᱮᱠᱟᱢ ᱞᱟᱹᱭ ᱠᱮᱫᱟ ᱾
ᱚ ᱞᱟᱹᱭᱫᱟᱹᱧ ᱡᱩᱫᱤ ᱾ ᱵᱚᱭᱮᱥ ᱥᱮ ᱦᱟᱲᱟᱢ ᱵᱩᱰᱷᱤ ᱧᱚᱜ ᱠᱚᱠᱚ ᱦᱮᱞᱳ ᱾
ᱵᱟᱭ ᱟᱸᱡᱚᱢᱚᱜ ᱠᱟᱱᱟ ᱾
ᱱᱤᱛᱚᱜ ᱟᱸᱡᱚᱢᱚᱜ ᱠᱟᱱᱟ ᱾
ᱦᱮᱸ ᱠᱚᱱᱳ ᱥᱚᱢᱚᱭ ᱰᱤᱥᱴᱟᱵ ᱫᱟᱭ ᱾
ᱚ᱾ ᱢᱤᱱᱫᱤᱧ ᱡᱩᱫᱤ ᱚᱱᱠᱟ ᱦᱟᱲᱟᱢ ᱥᱮ ᱵᱩᱲᱦᱤ ᱧᱚᱜ ᱠᱚᱠᱚ ᱜᱩᱡᱩᱜ-ᱟ, ᱥᱮ?
ᱦᱮᱸ ᱦᱮᱸ᱾
ᱦᱮᱸ ᱩᱱᱠᱩᱣᱟᱜ ᱜᱷᱟᱴ ᱫᱚ ᱫᱚᱥ ᱫᱤᱱ ᱯᱚᱨ ᱜᱮᱠᱚ ᱯᱟᱨᱚᱢᱟ ᱟᱨ ᱢᱮᱱᱠᱷᱟᱱ ᱡᱩᱫᱤ ᱚᱱᱠᱟ ᱡᱩᱣᱟᱹᱱ ᱦᱟᱨᱟ ᱡᱩᱣᱟᱹᱱ ᱠᱚ ᱜᱩᱡᱩᱜᱼᱟ ᱛᱷᱟᱞᱮ ᱩᱱᱠᱩᱣᱟᱜ ᱫᱚ ᱯᱮ ᱫᱤᱱ ᱥᱮ ᱢᱚᱬᱮ ᱫᱤᱱ ᱵᱷᱤᱛᱤᱨ ᱨᱮᱜᱮ ᱯᱟᱨᱚᱢᱟ᱾
ᱚ᱾
ᱟᱯᱮ ᱥᱮᱫ ᱫᱚ ᱪᱮᱫ ᱞᱮᱠᱟ?
ᱦᱮᱸ ᱟᱞᱮ ᱥᱮᱫ ᱦᱚᱸ ᱚᱱᱠᱟᱜᱮ ᱮᱸ- ᱢᱟᱱᱮ ᱠᱟᱹᱴᱤᱡ ᱡᱩᱫᱟᱹᱜ ᱠᱟᱱ ᱛᱟᱵᱚᱱᱟ᱾ ᱡᱚᱠᱷᱚᱱ ᱢᱤᱫᱴᱮᱱ ᱦᱮᱸ ᱜᱩᱡᱩᱜ-ᱟ ᱠᱚ ᱥᱮ ᱮᱸ ᱜᱚᱡ ᱜᱚᱡ ᱞᱮᱱ ᱠᱷᱟᱱ ᱨᱟᱯᱟᱜ ᱦᱟᱸ ᱨᱟᱯᱟᱜ ᱠᱚ ᱟᱞᱮ ᱥᱮᱫ ᱫᱚ ᱠᱚ ᱨᱟᱯᱟᱜ ᱠᱚᱜᱮᱭᱟ ᱠᱚ᱾ ᱚᱱᱟ ᱛᱟᱭᱚᱢ ᱡᱟᱦᱟᱸ ᱠᱟᱹᱢᱤ ᱠᱚ ᱠᱚᱨᱟᱣᱟ ᱚᱱᱟ ᱫᱚ ᱟᱞᱮ ᱥᱮᱫ ᱫᱚ ᱩᱱᱟᱹᱜ ᱞᱚᱜᱚᱱ ᱫᱚ ᱵᱟᱝ ᱦᱩᱭᱩᱜᱼᱟ᱾
ᱚ᱾
ᱱᱟᱹᱭᱛᱮ ᱱᱟᱹᱭᱛᱮ ᱠᱚ ᱤᱫᱤᱭᱮᱭᱟ ᱢᱤᱫ ᱪᱟᱸᱫᱚ ᱵᱟᱨ ᱪᱟᱸᱫᱚ ᱯᱚᱨᱮ ᱚᱱᱟ ᱯᱚᱨᱮ ᱢᱤᱫ ᱵᱟᱨ ᱢᱤᱫ ᱵᱟᱨ ᱪᱟᱸᱫᱳ ᱯᱚᱨᱮ ᱠᱤᱱᱵᱟ ᱚᱠᱚᱭ ᱚᱠᱟ ᱞᱮᱠᱟ ᱮᱠ ᱵᱚᱪᱷᱚᱨ ᱦᱚᱸ ᱫᱩ ᱵᱚᱪᱷᱚᱨ ᱦᱚᱸ ᱚᱱᱠᱟ ᱚᱸ ᱚᱱᱟ ᱯᱚᱨᱮ ᱠᱚ ᱵᱷᱟᱸᱰᱟᱱ ᱠᱚᱣᱟ ᱟᱞᱮ ᱥᱮᱫ ᱫᱚ᱾
ᱚ ᱟᱞᱮ ᱥᱮᱫ ᱫᱚ ᱩᱱᱟᱹᱜ ᱫᱤᱱ ᱫᱚ ᱵᱟᱠᱚ ᱫᱚᱦᱚᱭᱟ᱾
ᱚ ᱟᱞᱮ ᱥᱮᱫ ᱫᱚ ᱚᱱᱠᱟ ᱠᱚ ᱫᱚᱦᱚᱭᱮᱫᱟ᱾
ᱟᱫᱚ ᱚᱱᱟᱫᱚ ᱪᱮᱫ ᱠᱷᱟᱹᱛᱤᱨ ᱠᱚ ᱫᱚᱦᱚᱭᱮᱜ-ᱟ?
ᱚᱱᱟᱫᱚ ᱞᱟᱦᱟ ᱞᱟᱦᱟᱛᱮ ᱦᱟᱯᱲᱟᱢ ᱠᱚ ᱚᱱᱠᱟ ᱜᱮᱠᱚ ᱫᱚᱦᱚ ᱟᱹᱜᱩ ᱟᱠᱟᱫᱟ᱾ ᱡᱮ ᱢᱤᱫᱴᱮᱱ ᱦᱚᱲᱮ ᱜᱚᱡ ᱞᱮᱱ ᱠᱷᱟᱱ ᱮᱸ ᱞᱚᱜᱚᱱ ᱞᱚᱜᱚᱱ ᱵᱚ ᱠᱟᱹᱢᱤ ᱛᱟᱭᱟ ᱚᱱᱠᱟ ᱫᱚ ᱵᱟᱝ᱾ ᱦᱮᱸ ᱠᱟᱹᱢᱤ ᱫᱚᱠᱚ ᱠᱟᱹᱢᱤ ᱪᱚᱭᱮᱫ ᱜᱮᱭᱟ ᱮᱸᱻ ᱜᱚᱡ ᱥᱚ ᱥᱚᱱ ᱛᱚᱨᱟ ᱡᱟᱦᱟᱸ ᱮᱸ ᱤᱭᱟᱹ ᱛᱮᱜᱮ ᱫᱟᱜ ᱛᱮᱜᱮ ᱠᱚ ᱠᱟᱹᱢᱤᱭᱟ᱾ ᱡᱷᱚᱛᱚ ᱪᱷᱩᱸᱛ ᱠᱚᱠᱚ ᱯᱷᱮᱨᱟᱣᱟ ᱚᱱᱟ ᱛᱟᱭᱚᱢ ᱛᱮᱞ ᱰᱟᱦᱟᱱ ᱠᱟᱹᱢᱤ ᱡᱩ ᱛᱤ ᱦᱩᱭᱩᱜᱼᱟ ᱥᱮ ᱟᱞᱮ ᱥᱮᱫ ᱫᱚ ᱚᱱᱟ ᱠᱟᱹᱢᱤ ᱦᱩᱭ ᱢᱟᱱᱮ ᱜᱮ ᱡᱷᱚᱛᱚ ᱠᱤᱪᱷᱩ ᱠᱟᱹᱢᱤ ᱦᱩᱭᱩᱜᱼᱟ᱾ ᱵᱚᱝᱥᱚ ᱨᱮᱱᱟᱜ ᱫᱚ, ᱵᱟᱯᱞᱟ ᱠᱚ ᱦᱩᱭᱩᱜᱼᱟ᱾ ᱛᱮᱞ ᱱᱟᱦᱟᱱ ᱠᱟᱹᱢᱤᱜᱮ ᱟᱥᱚᱞ ᱠᱟᱹᱢᱤ ᱛᱮᱞ ᱱᱟᱦᱟᱱ ᱟᱨ ᱱᱟᱹᱭᱛᱮ᱾ ᱚᱱᱟ ᱠᱚ ᱡᱩᱫᱤ ᱦᱩᱭ ᱞᱮᱱᱟ ᱛᱟᱞᱦᱮ ᱠᱷᱟᱱ ᱫᱚ ᱵᱟᱯᱞᱟ ᱠᱚᱫᱚ ᱯᱟᱨᱚᱢᱚᱜᱼᱟ, ᱟᱫᱚ ᱡᱟᱦᱟᱸᱭ ᱚᱲᱟᱜ ᱨᱮ ᱜᱚᱡ ᱟᱠᱟᱱᱟᱭ ᱟᱸᱻ ᱩᱱ ᱠᱩ ᱫᱚ ᱵᱟᱝ ᱜᱟᱱᱚᱜ ᱛᱟᱠᱚᱣᱟ ᱵᱟᱯᱞᱟ ᱠᱚᱫᱚ, ᱟᱨ ᱟᱯᱮ ᱥᱮᱫ ᱫᱚ ᱚᱠᱟ ᱞᱮᱠᱟ?
ᱟᱫᱚ ᱚᱱᱮ ᱛᱚ ᱟᱞᱮ ᱥᱮᱫ ᱫᱚ ᱟᱫᱚ, ᱩᱸ ᱫᱚᱥ ᱫᱤᱱ ᱥᱮ ᱢᱚᱬᱮ ᱫᱤᱱ ᱵᱷᱤᱛᱤᱨ ᱨᱮᱜᱮ ᱡᱚᱛᱚ ᱠᱚ ᱵᱷᱟᱰᱟᱱ ᱠᱟᱹᱢᱤ ᱠᱚ ᱯᱩᱨᱟᱹᱣᱮᱫ ᱫᱚ ᱟᱫᱚ ᱛᱟᱦᱚᱞᱮ ᱠᱷᱟᱱ ᱫᱚᱫᱚ ᱡᱚᱛᱚ ᱜᱮᱛᱚ ᱜᱟᱱᱚᱜᱼᱟ ᱯᱚᱨᱮ ᱛᱮᱫᱚ᱾
ᱦᱮᱸ ᱟᱯᱮ ᱥᱮᱫ ᱫᱚ ᱢᱚᱡᱽ ᱜᱮ ᱛᱟᱦᱚᱞᱮ᱾
ᱦᱮᱸ᱾
ᱢᱤᱫ ᱥᱮᱨᱢᱟ ᱛᱮᱜᱮ ᱠᱤᱱᱵᱟ ᱫᱚᱥ ᱯᱚᱱᱨᱚ ᱫᱤᱱ ᱛᱮᱜᱮ ᱯᱮ ᱠᱟᱹᱢᱤ ᱦᱚᱨᱟ ᱯᱮ ᱠᱚᱨᱟᱣ ᱯᱩᱨᱟᱹᱣᱟ ᱟᱞᱮ ᱥᱮᱫ ᱫᱚ ᱚᱱᱠᱟ ᱫᱚ ᱵᱟᱝᱜᱮ᱾
ᱦᱮᱸ᱾ ᱟᱨ ᱚᱱᱟ ᱫᱤᱱ ᱫᱚ ᱩᱱ ᱦᱤᱞᱚᱜ ᱜᱮᱠᱚ ᱜᱚᱴᱟᱭᱟ᱾ ᱚᱱᱟ ᱫᱤᱱ ᱦᱤᱞᱳᱜ ᱫᱚ ᱢᱟᱱᱮ ᱡᱚᱠᱷᱚᱱ ᱡᱩᱫᱤ ᱡᱟᱦᱟᱸᱭ ᱠᱚ ᱨᱟᱯ ᱯᱟᱜᱮᱭᱟ ᱥᱮᱠᱚ ᱛᱚᱯᱟᱭᱮᱭᱟ ᱚᱱᱛᱮ ᱠᱷᱚᱡ ᱨᱩᱣᱟᱹᱲ ᱦᱮᱡ ᱠᱟᱛᱮᱫ ᱩᱱᱠᱩ ᱡᱟᱦᱟᱸᱭ ᱚᱲᱟᱜ ᱨᱮᱠᱚ ᱜᱚᱡ ᱜᱩᱨ ᱠᱟᱱᱟ ᱚᱱᱟ ᱚᱲᱟᱜ ᱨᱮᱜᱮ ᱠᱚ ᱜᱚᱴᱟᱭᱟ ᱡᱮ, ᱛᱤᱱᱟᱹᱜ ᱫᱤᱱ ᱨᱮ ᱜᱷᱟᱴ ᱠᱚ᱾ ᱚ ᱯᱟᱨᱚᱢᱟ ᱚᱱᱟ ᱫᱤᱱ ᱫᱚ ᱚᱸᱰᱮ ᱚᱲᱟᱜ ᱩᱱᱠᱩ ᱚᱲᱟᱜ ᱨᱮᱜᱮ ᱠᱚ ᱯᱟᱨᱚᱢ ᱜᱚᱴᱟᱭᱟ ᱠᱚ᱾
ᱚᱻ᱾ ᱟᱞᱮ ᱥᱮᱫ ᱫᱚ ᱚᱱᱠᱟ ᱫᱚ ᱵᱟᱝ ᱡᱮᱻ᱾ ᱡᱮᱫᱤᱱ ᱦᱤᱞᱳᱜ ᱨᱟᱯᱟᱜ ᱠᱮᱫᱮᱭᱟ ᱠᱚ ᱥᱮ ᱛᱚᱯᱟ ᱠᱮᱫᱮᱭᱟ ᱠᱚ ᱦᱟᱱᱮ ᱤᱱᱦᱤᱞᱳᱜ ᱡᱩᱫᱤᱢ ᱜᱚᱴᱟᱭᱟ ᱥᱮ᱾ ᱟᱫᱚ ᱠᱚ ᱞᱟᱹᱭᱟ ᱩᱱᱤ ᱫᱚ ᱠᱚ ᱧᱮᱞ ᱫᱟᱨᱟᱢ ᱟᱠᱟᱫᱮᱭᱟ ᱱᱚᱝᱠᱟ ᱦᱟᱱᱠᱟ ᱠᱚ ᱞᱟᱹᱭᱟ ᱡᱮ ᱦᱮᱸ ᱜᱚᱡ ᱥᱚᱝ ᱛᱟᱨᱟ ᱠᱚ ᱫᱤᱱᱮᱫ ᱛᱟᱭᱟᱠᱚ ᱵᱷᱟᱸᱰᱟᱱ ᱠᱟᱹᱢᱤ ᱚᱱᱟ ᱠᱚ ᱠᱚ ᱞᱟᱹᱭᱟ᱾
ᱚᱻ᱾
ᱵᱩᱡᱽ ᱠᱮᱫᱟᱢ ᱚᱱᱮ ᱚᱱᱠᱟ ᱠᱚ ᱞᱟᱹᱭᱟ᱾
ᱦᱮᱸᱻ᱾ ᱦᱮᱸ ᱟᱫᱚ ᱚᱠᱚᱭ ᱟᱫᱚ ᱦᱚᱲ ᱠᱚᱫᱚ ᱵᱩᱦᱩ ᱠᱤᱪᱷᱩ ᱠᱚ ᱞᱟᱹᱭ ᱜᱮᱭᱟ ᱟᱫᱚ ᱚᱱᱟ ᱠᱚᱫᱚ᱾ ᱠᱟᱛᱷᱟ ᱫᱚ ᱵᱟᱝ ᱠᱟᱱᱟ᱾
ᱦᱮᱸ᱾
ᱦᱮᱸ᱾
ᱚᱱᱠᱟ ᱠᱚ ᱞᱟᱹᱭᱟ᱾
ᱚᱸᱻ᱾ ᱟᱨ ᱚᱱᱠᱟ ᱟᱯᱮᱥᱮᱫ ᱫᱚ ᱚᱱᱠᱟ ᱟᱨ ᱮᱸ ᱪᱮᱫ ᱠᱚ ᱦᱩᱭᱩᱜ ᱜᱮᱭᱟ?
ᱦᱮᱸ ᱦᱳᱭ ᱵᱚᱞᱛᱮ ᱫᱚ᱾ ᱦᱮᱸ ᱯᱟᱛᱟ ᱯᱚᱨᱚᱵᱽ ᱠᱚᱫᱚ ᱦᱩᱭᱩᱜ ᱜᱮᱭᱟ᱾ ᱦᱚᱜ-ᱚᱭ᱾ ᱦᱟᱞᱮ ᱦᱟᱞᱮ ᱜᱮ ᱯᱟᱨᱚᱢ ᱱᱟ ᱵᱩᱨᱩ ᱯᱟᱛᱟ ᱠᱚ ᱦᱩᱭᱱᱟ᱾ ᱟᱨ ᱟᱨᱦᱚᱸ ᱚᱱᱮ ᱥᱤᱞᱫᱟᱹ ᱯᱟᱛᱟ ᱠᱚ ᱦᱩᱭᱩᱜ-ᱟ᱾ ᱟᱹᱰᱤ ᱨᱚᱠᱚᱢ ᱯᱟᱛᱟ ᱜᱮ ᱦᱩᱭᱩᱜ ᱜᱮᱭᱟ ᱱᱚᱱ ᱛᱮ ᱫᱚ᱾ ᱟᱨ ᱟᱯᱮ ᱥᱮᱫ ᱫᱚ ᱪᱮᱫ ᱯᱟᱛᱟ ᱠᱚ ᱦᱩᱭᱩᱜ ᱜᱮᱭᱟ?
ᱟᱞᱮ ᱥᱮᱫ ᱫᱚ᱾ ᱥᱩᱥᱱᱤ ᱵᱩᱨᱩ ᱨᱮ ᱥᱚᱦᱚᱨᱟᱭ ᱵᱚᱸᱜᱟ ᱡᱚᱠᱷᱚᱡ ᱦᱳᱭᱳ-ᱟ ᱚᱸᱰᱮ ᱜᱮ᱾ ᱟᱨ᱾
ᱵᱟᱨᱱᱤ ᱯᱟᱛᱟ ᱦᱩᱭᱩᱜ-ᱟ ᱛᱮᱞᱠᱩᱯᱤ ᱨᱱᱤ ᱜᱷᱟᱴ ᱨᱮ ᱢᱮᱱᱫᱟᱹᱧ᱾ ᱛᱮᱞᱠᱩᱯᱤ ᱨᱮ ᱦᱩᱭᱩᱜ-ᱟ ᱵᱟᱨᱱ ᱯᱟᱛᱟ᱾
ᱠᱩᱯᱤ ᱨᱮ ᱦᱩᱭᱩᱜ-ᱟ ᱵᱟᱹᱨᱱᱤ ᱯᱟᱛᱟ᱾
ᱦᱮᱸ ᱟᱨ ᱤᱭᱟᱹ ᱵᱟᱹᱭᱥᱟᱹᱠᱷ ᱨᱮᱭᱟᱜ ᱯᱩᱪᱤᱥ ᱪᱷᱟᱵᱵᱤᱥ ᱦᱩᱭᱩᱜ-ᱟ ᱡᱷᱟᱹᱱᱴᱤ ᱯᱟᱛᱟ᱾ ᱟᱨ ᱟᱥᱟᱲ ᱨᱮᱭᱟᱜ ᱥᱟᱛ ᱫᱤᱱ ᱨᱮ ᱟᱢᱵᱟᱵᱚᱛᱤ ᱞᱮᱥᱟᱲᱦᱮᱫ ᱛᱮᱦᱚᱸ ᱢᱤᱫᱴᱟᱝ ᱦᱚᱯᱚᱱ ᱦᱚᱯᱚᱱ ᱢᱮᱞᱟ ᱵᱟᱹᱭᱥᱟᱹᱜ-ᱟ ᱚᱸᱰᱮ ᱟᱵᱚ ᱟᱵᱚ ᱥᱟᱱᱛᱟᱲ ᱥᱚᱢᱟᱡᱽ ᱨᱮᱭᱟᱜ ᱡᱷᱚᱛᱚ ᱞᱮᱠᱟᱱ ᱡᱤᱱᱤᱥ ᱠᱚ ᱧᱟᱢᱚᱜ-ᱟ ᱛᱤᱨᱭᱳ ᱦᱟᱴᱟᱜ ᱟᱬᱟᱨ᱾
ᱟᱲᱟᱨ᱾
ᱴᱷᱮᱠᱟ
ᱴᱷᱮᱠᱟ, ᱯᱟᱹᱴᱚᱭᱟᱹ᱾
ᱚᱱᱟᱠᱚ ᱧᱟᱢᱚᱜ ᱜᱮᱭᱟ, ᱚᱱᱟ ᱠᱚᱜᱮ ᱦᱩᱭᱩᱜ-ᱟ ᱟᱞᱮ ᱥᱮᱫ ᱫᱚ᱾
ᱦᱮᱸ᱾
ᱟᱪᱦᱚᱸ ᱟᱹᱰᱤ ᱟᱭᱢᱟ ᱞᱮᱠᱟᱱ ᱯᱟᱛᱟ ᱠᱚᱜᱮ ᱦᱩᱭᱩᱜ ᱜᱮᱭᱟ, ᱯᱟᱛᱟ ᱯᱚᱨᱚᱵᱽ ᱠᱚ ᱦᱩᱭᱩᱜ ᱜᱮᱭᱟ᱾
ᱚᱻ
ᱚᱻ ᱛᱟᱞᱦᱮ ᱪᱟᱞᱟᱣ ᱵᱟᱲᱟ ᱟᱠᱟᱱ ᱜᱮᱭᱟᱢ, ᱡᱟᱦᱟᱸ ᱯᱟᱛᱟ ᱠᱚ ᱦᱩᱭᱩᱜ ᱜᱮᱭᱟ, ᱯᱚᱨᱚᱵᱽ ᱠᱚ ᱦᱩᱭᱩᱜ ᱜᱮᱭᱟ ᱟᱢ?
ᱦᱮᱸ ᱟᱫᱚ ᱚᱱᱟ, ᱟᱢᱵᱟᱵᱚᱛᱤ ᱯᱟᱛᱟ ᱜᱮ ᱞᱮᱥᱟᱲᱦᱮᱫ ᱛᱮ ᱡᱟᱦᱟᱸ ᱚᱱᱰᱮ ᱢᱮᱞᱟ ᱞᱮᱠᱟ ᱵᱟᱹᱭᱥᱟᱹᱜᱼᱟ, ᱥᱮ ᱫᱩᱲᱩᱵ ᱟᱠᱚ ᱚᱸᱰᱮ ᱫᱚ ᱪᱟᱞᱟᱣ ᱦᱩᱭᱩ ᱠᱟᱱᱟ, ᱟᱫᱚ ᱢᱮᱱᱠᱷᱟᱱ ᱡᱷᱟᱱᱴᱤ ᱯᱟᱛᱟ ᱟᱨ ᱵᱟᱨᱱᱤ ᱯᱟᱛᱟ ᱧᱮᱞ ᱫᱚ ᱦᱟᱸᱜ, ᱵᱟᱹᱧ ᱪᱟᱞᱟᱣ ᱟᱠᱟᱱᱟ᱾ ᱟᱫᱚ ᱚᱱᱠᱟ ᱚᱞᱚᱜ ᱯᱟᱲᱦᱟᱣ ᱨᱮ ᱡᱚᱯᱲᱟᱣ ᱢᱤᱱᱟᱹᱧ ᱠᱷᱟᱹᱛᱤᱨ ᱛᱮ, ᱟᱫᱚ ᱚᱱᱠᱟ ᱥᱟᱺᱜᱤᱧ ᱫᱤᱥᱚᱢ ᱨᱮᱜᱮ, ᱚᱱᱠᱟ ᱢᱮᱥ ᱠᱚᱨᱮᱧ ᱛᱟᱦᱮᱱᱟ, ᱟᱫᱚ ᱚᱱᱟ ᱥᱚᱢᱚᱭ ᱠᱚᱨᱮ ᱜᱮ ᱵᱤᱱᱤᱰ ᱠᱚ ᱦᱳᱭᱳᱜ ᱠᱷᱟᱹᱛᱤᱨ ᱛᱮ ᱟ ᱵᱟᱹᱧ ᱦᱮᱡ ᱫᱟᱲᱮ ᱟᱠᱟᱫᱟ, ᱟᱨ ᱵᱟᱠᱷᱟᱡ ᱫᱚ ᱪᱟᱞᱟᱣ ᱨᱮᱱᱟᱜ ᱤᱪᱪᱷᱟᱹ ᱠᱚᱫᱚ ᱦᱮᱱᱟᱜ ᱜᱮᱭᱟ ᱟᱫᱚ ᱮᱨᱯᱚᱨᱮ ᱫᱚ ᱦᱟᱸᱜ, ᱟᱫᱚ ᱦᱟᱸᱜ ᱤᱧᱟᱹᱜ ᱯᱟᱲᱦᱟᱣ ᱠᱚᱦᱚᱸ ᱦᱟᱸᱜ ᱯᱩᱨᱟᱹ ᱦᱮᱡ ᱟᱠᱟᱱ ᱛᱤᱧᱟᱹ, ᱟᱫᱚ ᱮᱨᱯᱚᱨᱮ ᱫᱚ ᱦᱟᱸᱜ ᱦᱳᱭᱳᱜ ᱠᱷᱟᱱ ᱫᱩᱧ ᱪᱟᱞᱟᱜ ᱜᱮᱭᱟ ᱦᱟᱸᱜ, ᱡᱷᱟᱹᱱᱴᱤ ᱯᱟᱛᱟ ᱦᱚᱸ ᱟᱨ ᱦᱟᱸᱰᱮ ᱵᱟᱹᱨᱱᱤ ᱯᱟᱛᱟ ᱦᱚᱸᱧ ᱪᱟᱞᱟᱜ ᱜᱮᱭᱟ ᱛᱮᱞᱠᱩᱯᱤ᱾
ᱚ ᱚ ᱚᱻ
ᱩᱸ ᱟᱨ ᱚᱱᱠᱟ ᱟᱯᱮ ᱥᱮᱫ ᱫᱚ ᱱᱮᱛᱟᱨ ᱜᱷᱟᱲᱣᱟ ᱪᱮᱬᱮ ᱠᱚ ᱧᱮᱞᱚᱜ ᱠᱟᱱ ᱜᱮᱭᱟ ᱥᱮ ᱵᱟᱝ?
ᱪᱤᱞᱤ ᱪᱮᱬᱮ?
ᱜᱷᱟᱲᱣᱟ
ᱚᱱᱟ ᱜᱷᱟᱨᱣᱟ ᱢᱚᱱᱮ ᱜᱤ ᱵᱟᱹᱧ ᱵᱩᱡᱽ ᱫᱟᱲᱮᱭᱟ ᱪᱮᱫ ᱞᱮᱠᱟ ᱪᱮᱬᱮᱢ ᱞᱟᱹᱭᱪ ᱵᱟᱝᱟ ᱵᱟᱹᱧ ᱧᱮᱞ ᱟᱠᱟᱫ ᱠᱚᱣᱟ᱾
ᱩᱱᱠᱩ ᱡᱟᱦᱟᱸᱭ ᱫᱚ ᱟᱛᱳ ᱫᱤᱥᱚᱢ ᱨᱮᱭᱟᱜ ᱡᱟᱦᱟᱸᱭ ᱚ ᱡᱟᱦᱟᱸᱭ ᱠᱚᱣᱟᱜ ᱵᱩᱥᱩᱵ ᱚᱲᱟᱜ ᱛᱟᱦᱮᱱᱟ, ᱚᱱᱟ ᱥᱟᱛᱮ ᱠᱚᱨᱮ ᱠᱚ ᱛᱩᱠᱟᱹᱭ ᱫᱚ,
ᱚ ᱜᱮᱣᱨᱟ?
ᱦᱳᱭ ᱦᱳᱭ,
ᱚ ᱦᱮᱸ ᱧᱮᱞᱚᱜ ᱠᱟᱱ ᱜᱮᱭᱟ ᱠᱚ ᱱᱮ ᱱᱮᱛᱟᱨ ᱫᱚ, ᱢᱟᱱᱮ ᱠᱷᱩᱵ ᱠᱚᱢ ᱱᱮᱛᱟᱨ ᱢᱚᱛᱚ ᱟᱛᱳ ᱫᱤᱥᱚᱢ ᱠᱚᱨᱮ ᱫᱚ ᱵᱮᱥᱤ ᱮ ᱮᱰᱵᱷᱮᱥᱴᱟᱨ ᱠᱚᱛᱮ ᱜᱮ ᱠᱚ ᱫᱟᱞᱚᱵ ᱮᱟ ᱥᱮ, ᱠᱷᱚᱲ ᱠᱚ ᱠᱷᱚᱲ ᱚᱲᱟᱜ ᱠᱚ ᱡᱩᱫᱤ ᱛᱟᱦᱮᱸ ᱠᱚᱜᱼᱟ, ᱛᱟᱦᱞᱮ ᱩᱱᱠᱩ ᱫᱚ ᱠᱷᱚᱲ ᱚᱲᱟᱜ ᱠᱚᱨᱮ ᱦᱚᱸᱠᱚ ᱛᱟᱦᱮᱱ ᱜᱮᱭᱟ᱾ ᱢᱤᱫ ᱵᱟᱨ ᱠᱚ ᱧᱮᱞᱚᱜᱚᱜ ᱠᱟᱱᱟ, ᱟᱛᱳ ᱫᱤᱥᱚᱢ ᱨᱮᱫᱚ᱾ ᱮ ᱢᱤᱫ ᱵᱟᱨ ᱜᱮᱛᱚ, ᱩᱢ ᱠᱷᱚᱲ ᱚᱲᱟᱜ ᱢᱟ ᱢᱮᱱᱟᱜᱼᱟ᱾ ᱟᱛᱳ ᱫᱤᱥᱚᱢ ᱨᱮ᱾ ᱟᱨ ᱟᱯᱮ ᱥᱮᱫ ᱦᱚᱸᱠᱚ ᱧᱮᱞᱚᱜ ᱠᱟᱱᱟ ᱥᱮ ᱵᱟᱝ?
ᱟᱞᱮ ᱥᱮᱫ ᱫᱚᱦᱟᱸᱜ ᱚᱱᱠᱟ ᱢᱤᱫᱵᱟᱨ ᱜᱮᱠᱚ ᱧᱮᱞᱚᱜ ᱠᱟᱱᱟ, ᱟᱫᱚ ᱱᱮᱛᱟᱨ ᱦᱚᱸ ᱵᱩᱥᱩᱵ ᱚᱲᱟᱜ ᱠᱚᱦᱚᱸ ᱛᱚ ᱪᱟᱵᱟ ᱦᱤᱡᱩᱜ ᱠᱟᱱᱟ, ᱩᱱᱟᱹᱜ ᱵᱟᱹᱱᱩᱜᱼᱟ ᱱᱚᱜ ᱚᱭ ᱮᱰᱵᱮᱥᱴᱟᱨ ᱚᱠᱚᱭ ᱴᱟᱞᱤ ᱟᱨ ᱚᱱᱟ ᱜᱮᱠᱚ ᱵᱮᱱᱟᱣᱮᱜ-ᱟ ᱵᱩᱥᱩᱵ ᱚᱲᱟᱜ ᱛᱮᱫᱚ, ᱵᱟᱠᱚ ᱫᱟᱞᱚᱵᱮᱜ-ᱟ᱾ ᱚᱱᱟ ᱠᱷᱟᱹᱛᱤᱨ ᱩᱝᱠᱩᱣᱟᱜ ᱛᱟᱦᱮᱱ ᱡᱟᱭ -ᱡᱟ ᱩᱱᱟᱹᱜ ᱵᱟᱠᱚ ᱧᱟᱢᱮᱫ ᱠᱷᱟᱹᱛᱤᱨ ᱛᱮ, ᱟᱹᱛᱩ ᱫᱤᱥᱚᱢ ᱨᱮ ᱩᱱᱟᱹᱜ ᱵᱟᱠᱚ ᱧᱮᱞᱚᱜ ᱠᱟᱱᱟ ᱥᱮᱫᱟᱭ ᱞᱮᱠᱟ ᱫᱚ᱾
ᱦᱳᱭᱻ